ᱢᱟ ᱞᱟᱹᱭ ᱵᱤᱱ᱾
ᱦᱮᱸ ᱨᱚᱲ ᱟᱸᱡᱚᱢ ᱠᱟᱱᱟ ᱛᱚ᱾
ᱦᱮᱸ ᱟᱸᱡᱚᱢᱚᱜ ᱠᱟᱱᱟ ᱯᱚᱨᱤᱥᱠᱟᱨ ᱜᱮ᱾
ᱦᱮᱸ ᱮ ᱪᱮᱫ ᱵᱤᱱ ᱞᱟᱹᱭᱮᱫ ᱛᱟᱦᱮᱸᱫ ᱤᱱᱠᱟᱹ? ᱵᱟᱹᱞᱤᱧ ᱟᱸᱡᱚᱢ ᱧᱟᱢ ᱠᱟᱱᱟ ᱱᱳᱭᱟ ᱞᱤᱧ
ᱡᱮ ᱪᱤᱞᱤ ᱠᱚᱯᱮ ᱟᱹᱥᱩᱞ ᱠᱚᱜᱮᱭᱟ ᱢᱟᱱᱮ ᱰᱟᱝᱨᱤ ᱢᱮᱨᱚᱢ ᱵᱟᱫ ᱠᱟᱛᱮᱫ
ᱰᱟᱹᱟᱝᱨᱤ ᱢᱮᱨᱚᱢ ᱵᱟᱫ ᱠᱟᱛᱮᱮᱫ ᱫᱚ ᱩᱱᱠᱩ ᱱᱤᱛᱚᱜ ᱢᱤᱫᱴᱟᱝ ᱥᱩᱠᱨᱤ ᱦᱮᱱᱟᱭ ᱛᱟᱞᱮᱭᱟ ᱟᱫᱚ ᱩᱱᱤ ᱫᱚ ᱵᱟᱞᱮ ᱟᱲᱟᱜ ᱵᱟᱲᱟᱭ ᱜᱮᱭᱟ᱾ ᱪᱮᱫ ᱤᱧ ᱞᱟᱹᱭᱟ ᱟᱨ ᱮᱢᱱᱤ ᱥᱤᱢ ᱠᱚ ᱦᱮᱱᱟᱜ ᱠᱚᱣᱟ ᱢᱤᱫᱴᱟᱱ ᱵᱟᱨᱭᱟ᱾ ᱟᱯᱮ ᱪᱤᱞᱤ ᱠᱚᱯᱮ ᱟᱹᱥᱩᱞ ᱠᱟᱜ ᱠᱚᱣᱟ ᱜᱚᱝᱠᱮ?
ᱟᱞᱮ ᱫᱚ ᱱᱤᱛᱚᱜ ᱫᱚ ᱞᱮᱠᱷᱟ ᱜᱚᱴᱟ ᱦᱚᱲ ᱢᱮᱱᱟᱜ ᱞᱮᱭᱟ ᱛᱚ ᱟᱫᱚ ᱚᱱᱟ ᱠᱷᱟᱹᱛᱤᱨ ᱠᱚᱢ ᱧᱚᱜ ᱠᱟᱱᱟᱞᱮ ᱦᱚᱲ ᱟᱨᱠᱤ ᱯᱚᱨᱤᱵᱟᱨ ᱨᱮ ᱡᱟᱛᱮ ᱵᱟᱯᱞᱟ ᱠᱚ ᱦᱩᱭᱮᱱ ᱛᱟᱠᱚ ᱛᱚ ᱟᱫᱚ ᱚᱱᱟ ᱠᱟᱨᱚᱱ ᱛᱮ ᱡᱮᱢᱚᱱ ᱚᱲᱟᱜ ᱠᱷᱚᱱ ᱠᱚ ᱧᱮᱞ ᱜᱟᱱᱚᱜ ᱢᱟ ᱟᱨᱠᱤ ᱥᱩᱠᱨᱤ ᱠᱚ ᱩᱱᱠᱩ ᱫᱚ ᱦᱟᱸᱜ ᱟᱹᱛᱤᱧ ᱠᱚ ᱵᱟᱝ ᱤᱫᱤ ᱠᱚ ᱟ ᱛᱚ᱾ ᱦᱮ᱾
ᱦᱳᱭ᱾
ᱡᱚᱢᱟᱜ ᱠᱚ ᱮᱢᱟ ᱠᱚᱣᱟ ᱟᱫᱚ ᱚᱱᱟ ᱠᱟᱨᱚᱱ ᱛᱮ ᱥᱩᱠᱨᱤ ᱠᱚᱞᱮᱼᱼ ᱟᱹᱥᱩᱞ ᱵᱟᱲᱟᱭᱮᱫ ᱠᱚ ᱛᱟᱦᱮᱸᱱᱟ ᱟᱨᱠᱤ ᱰᱟᱝᱨᱤ ᱢᱮᱨᱚᱢ ᱫᱚ ᱛᱟᱦᱮᱸ ᱠᱟᱱᱟ ᱠᱚ ᱢᱤᱫ ᱚᱠᱛᱚ ᱟᱫᱚ ᱱᱤᱛᱳ ᱫᱚ ᱤᱭᱟᱹ ᱦᱩᱭ ᱠᱟᱱᱟ ᱛᱚ ᱩᱱᱠᱩ ᱫᱚ ᱟᱠᱷᱨᱤᱧ ᱦᱩᱭ ᱟᱠᱟᱱᱟ ᱟᱨᱠᱤ᱾
ᱦᱮᱸ ᱟᱫᱚ ᱰᱟᱝᱨᱤ ᱢᱮᱨᱚᱢ ᱟᱹᱥᱩᱞ ᱦᱚᱸ ᱢᱤᱫᱴᱟᱝ ᱮᱠᱫᱚᱢ ᱢᱟᱱᱮ ᱦᱚᱲ ᱵᱮᱥᱤ ᱧᱚᱜ ᱵᱟᱢ ᱛᱟᱦᱮᱱ ᱠᱷᱟᱱ, ᱩᱱᱠᱩ ᱢᱤᱫ ᱦᱚᱲ ᱟᱨᱚ ᱜᱩᱯᱤ ᱞᱟᱜᱟᱜᱼᱟ᱾
ᱵᱟᱠᱷᱟᱡ ᱠᱚᱢ ᱦᱚᱲ ᱫᱚ ᱥᱚᱢᱚᱥᱥᱟ ᱥᱟ ᱜᱮᱭᱟ ᱠᱚᱢ ᱦᱚᱲ ᱟᱛᱮᱫ ᱫᱚ ᱵᱟᱝ ᱜᱟᱱᱚᱜ ᱞᱟᱹᱜᱤᱫᱚᱜᱼᱟ ᱦᱟᱜ ᱠᱷᱟᱱ᱾
ᱦᱮᱸ ᱦᱮᱸ᱾
ᱛᱟᱦᱚᱞᱮ ᱜᱚᱝᱠᱮ ᱟᱯᱮ ᱥᱮᱫ ᱫᱚ ᱤᱱᱠᱟᱹ ᱦᱩᱞ ᱢᱟᱦᱟ ᱠᱚ ᱪᱮᱫ ᱞᱮᱠᱟ ᱦᱩᱭᱩᱜ ᱜᱮᱭᱟ?
ᱦᱩᱞ ᱢᱟᱦᱟ ᱟᱞᱮ ᱱᱚᱛᱮ ᱫᱚ ᱦᱟᱸᱜ ᱫᱚᱢᱮ ᱡᱩᱛ ᱠᱟᱛᱮ ᱫᱚ ᱵᱟᱠᱚ ᱢᱟᱱᱟᱣᱫᱟ ᱪᱮᱫᱟᱜ ᱥᱮ ᱠᱟᱹᱴᱤᱡ᱾ ᱟᱛᱳ ᱴᱚᱞᱟ ᱠᱚᱨᱮ ᱞᱮ ᱵᱷᱮᱜᱟᱨ ᱧᱚᱜ ᱠᱟᱱᱟᱞᱮ ᱟᱨ ᱞᱟᱦᱟᱛᱮ ᱡᱟᱸᱦᱟ ᱞᱮᱠᱟ ᱞᱮ ᱛᱟᱦᱮᱱ ᱛᱟᱦᱮᱸᱜ-ᱟ ᱢᱤᱜ ᱜᱩᱴ ᱠᱟᱛᱮ ᱦᱮᱸ ᱵᱟᱝ ᱚ ᱠᱟ ᱫᱚ ᱵᱟᱱᱩ ᱞᱮᱭᱟ ᱟᱫᱚ ᱚᱱᱟ ᱠᱷᱟᱛᱤᱨ ᱠᱟᱴᱤᱡ ᱢᱚᱛ ᱵᱤᱵᱟᱹᱫ᱾ ᱠᱟᱛᱮᱫ ᱠᱟᱴᱤᱡ ᱤᱭᱟᱹ ᱠᱟᱱ ᱛᱟᱞᱮᱭᱟ ᱦᱟᱱᱛᱮ ᱱᱟᱛᱮ ᱠᱟᱱ ᱛᱮᱞᱮ ᱟᱫᱚ ᱚᱱᱟ ᱠᱷᱟᱛᱤᱨ᱾ ᱫᱚᱢᱮ ᱫᱷᱩᱢᱫᱷᱟᱢ ᱠᱟᱛᱮ ᱞᱟᱦᱟᱛᱮ ᱡᱟᱸᱦᱟ ᱞᱮᱠᱟᱞᱮ ᱢᱟᱱᱟᱣ ᱛᱟᱦᱮᱜ ᱚᱝᱠᱟ ᱫᱚ ᱦᱟᱸᱜ ᱵᱟᱞᱮ ᱢᱟᱱᱟᱣ ᱫᱟᱲᱮᱭᱟᱜ ᱠᱟᱱᱟ ᱱᱮᱛᱟᱨ ᱫᱚ᱾
ᱟᱪᱪᱷᱟ ᱦᱮᱸ ᱟᱫᱚ ᱦᱚᱲ ᱠᱚ ᱠᱚᱢ ᱠᱚ ᱛᱟᱦᱮᱸᱜ᱾ ᱟᱞᱮ ᱚᱱᱛᱮ ᱦᱚᱸ ᱢᱟᱱᱮ ᱩᱱᱟᱹᱜ ᱮᱸ ᱡᱚᱢᱚᱠ ᱟᱛᱮ ᱫᱚ ᱵᱟᱝ ᱦᱳᱭᱳᱜ ᱜᱮᱭᱟ, ᱤᱱᱠᱟᱹ ᱢᱟᱱᱮ ᱪᱮᱫ ᱤᱧ ᱞᱟᱹᱭᱟ᱾ ᱯᱩᱡᱟᱹ ᱵᱟᱲᱟ ᱜᱮ ᱦᱩᱭᱩᱜ ᱜᱮᱭᱟ᱾ ᱮᱸ ᱤᱝᱠᱟᱹ ᱥᱮᱫ ᱢᱟᱱᱮ ᱟᱞᱮ ᱦᱚᱸ ᱢᱮᱜᱴᱟᱝ ᱟᱛᱳ ᱟᱛᱮᱜ ᱜᱮᱞᱮ ᱤᱭᱟᱹᱭ ᱜᱮᱭᱟ᱾
ᱦᱮᱸ᱾
ᱤᱝᱠᱟᱹ ᱯᱩᱡᱟᱹ ᱯᱟᱥᱟ ᱠᱚᱜᱮ ᱦᱩᱭᱩᱜ ᱜᱮᱭᱟ ᱚᱱᱠᱟ ᱢᱟᱱᱮ ᱵᱟᱠᱤ ᱠᱤᱪᱷᱩ ᱫᱚ ᱪᱮᱜ ᱦᱚᱸ ᱚᱱᱠᱟ ᱫᱚ ᱵᱟᱝ ᱦᱩᱭᱩᱜ ᱜᱮᱭᱟ᱾ ᱢᱟᱱᱮ ᱢᱟᱱᱟᱣᱛᱮᱜ ᱢᱟᱱᱟᱣ ᱦᱩᱭᱩᱜ ᱜᱮᱭᱟ ᱟᱨᱠᱤ᱾ ᱠᱚᱢ ᱦᱚᱲ ᱛᱮᱫᱚ ᱟᱫᱚ ᱛᱤᱱᱟᱹᱜ ᱵᱤᱱ ᱪᱤᱠᱟᱹ ᱫᱟᱲᱮᱭᱟᱜ-ᱟ᱾
ᱦᱳᱭ ᱦᱳᱭ ᱚᱱᱟ ᱠᱟᱨᱚᱱ ᱛᱮᱜᱮ ᱟᱨᱠᱤ ᱟᱞᱮ ᱱᱚᱛᱮ ᱦᱚᱸ ᱟᱫᱚ᱾ ᱟᱫᱚ ᱱᱚᱛᱮ ᱦᱚᱸ᱾ ᱟᱞᱟᱫᱟᱛᱮ ᱟᱞᱮ ᱦᱚᱸ ᱟᱞᱟᱫᱟᱛᱮ ᱟᱫᱚ ᱚᱝᱠᱟᱛᱮ ᱠᱟᱴᱤᱡ ᱟᱨᱠᱤ ᱵᱟᱝ ᱤᱭᱟᱹᱜ ᱜᱮᱭᱟ ᱫᱚᱢᱮ ᱡᱩᱛ᱾
ᱦᱮᱸ ᱦᱮᱸ ᱟᱨ ᱴᱟᱜ᱾ ᱟᱨ ᱛᱟᱦᱞᱮ ᱦᱚᱸᱜ-ᱚᱭ ᱡᱮᱢᱚᱱ ᱢᱮᱜᱴᱟᱝ ᱠᱟᱛᱷᱟ ᱞᱤᱧ ᱠᱩᱞᱤᱭᱮᱜ ᱵᱤᱱᱟ ᱮᱸ᱾ ᱦᱚᱜ-ᱚᱭ ᱡᱟᱦᱟ ᱦᱩᱞ ᱢᱟᱦᱟ ᱠᱚᱨᱮ ᱚᱱᱮ ᱚᱨᱜᱮᱥᱴᱟᱨ ᱠᱚᱠᱚ ᱟᱹᱜᱩᱭᱮᱜ ᱫᱚ ᱟᱫᱚ᱾ ᱱᱚᱣᱟ ᱵᱟᱨᱮᱛᱮ ᱟᱵᱤᱱ ᱢᱟᱱᱮ ᱪᱮᱜ᱾ ᱮᱸ ᱢᱟᱱᱮ ᱤᱭᱟᱹ ᱥᱟᱱᱟ ᱢᱟᱱᱮ ᱪᱮᱜ ᱚᱱᱟ ᱚᱱᱟ ᱵᱟᱨᱮᱛᱮ ᱵᱟᱨᱯᱮ ᱠᱟ ᱛᱷᱟ ᱞᱟᱹᱭ ᱟᱸᱡᱚᱢ ᱟᱞᱤᱧ ᱵᱤᱱ ᱥᱮ᱾
ᱟᱹᱞᱤᱧᱟᱜ ᱢᱚᱱᱮ ᱛᱮ ᱪᱮᱜ ᱞᱮᱠᱟᱞᱤᱧ ᱢᱚᱱᱮᱭᱟ ᱚᱱᱟ ᱦᱮᱸ ᱵᱟᱝ?
ᱦᱮᱸ ᱦᱳᱭ ᱦᱳᱭ ᱚᱝᱠᱟ ᱜᱮ᱾
ᱟᱸ ᱩᱱᱟᱹ ᱫᱚ ᱟᱹᱞᱤᱧᱟᱜ ᱢᱚᱱᱮ ᱛᱮᱫᱚ᱾ ᱫᱚ ᱧᱮᱞ ᱵᱤᱱ ᱚᱱᱟ ᱫᱚ ᱨᱟᱹᱥᱠᱟᱹ ᱨᱮᱱᱟᱜ ᱫᱤᱱ ᱫᱚ ᱦᱟᱸᱜ ᱵᱟᱝ ᱛᱟᱦᱮ ᱠᱟᱱᱟ ᱟᱵᱚᱱᱟᱜ᱾ ᱡᱩᱫᱤ ᱱᱟᱜᱟᱢ᱾ ᱯᱟᱲᱦᱟᱣᱟ ᱧᱮᱞ ᱧᱟᱢᱟᱵᱚᱱ ᱡᱮ ᱚᱱᱟ ᱫᱤᱱ ᱫᱚ ᱥᱤᱫᱩ ᱠᱟᱱᱦᱩ ᱡᱟᱸᱦᱟᱭ ᱠᱤᱱ ᱛᱟᱦᱮ ᱠᱟᱱᱟ᱾ ᱟᱵᱚᱨᱮᱱ ᱟᱰᱤ ᱟᱢᱫᱟ ᱫᱚᱥ ᱦᱟᱡᱟᱨ ᱠᱚ ᱞᱟᱹᱭᱟ ᱫᱚᱥ ᱦᱟᱡᱟᱨ ᱜᱟᱱ᱾ ᱥᱟᱱᱛᱟᱞ ᱦᱚᱲ ᱟᱛᱮᱜ ᱦᱩᱞ ᱞᱮᱫᱟ ᱠᱤᱱ᱾ ᱛᱚ ᱟᱭᱢᱟ ᱾ ᱯᱟᱢ ᱦᱳᱭ ᱞᱮᱱᱟ ᱠᱤᱱᱛᱩ ᱤᱝᱨᱮᱡᱽ ᱥᱟᱞᱟᱜ ᱛᱚ ᱟᱭᱢᱟ ᱦᱚᱲ ᱠᱩ ᱜᱚᱡᱽ ᱞᱮᱱᱟ ᱠᱚ ᱟᱭᱢᱟ ᱦᱚᱲ ᱟᱹᱰᱤ ᱨᱚᱠᱚᱢ ᱦᱩᱭ ᱞᱮᱱ ᱛᱟᱠᱚᱣᱟ᱾ ᱛᱚ ᱱᱚᱣᱟ ᱫᱚ ᱟᱵᱚ ᱱᱚᱣᱟ ᱫᱚ ᱤᱭᱟᱹ ᱨᱟᱹᱥᱠᱟᱹ ᱡᱟᱞᱟ ᱛᱮᱫᱚ ᱢᱟᱱᱮ ᱵᱟᱵᱚᱱ ᱤᱭᱟᱹᱭ ᱫᱟ ᱟᱨ ᱠᱤ ᱵᱟᱵᱚᱱ ᱢᱟ
ᱦᱳᱭ᱾
ᱠᱚ ᱛᱟᱯᱟᱢ ᱨᱮ ᱦᱮᱸ ᱵᱟᱝ ᱚᱝᱠᱟ ᱛᱟᱯᱟᱢ ᱥᱩᱢᱟᱹᱭ᱾ ᱦᱮᱸ ᱦᱩᱞ ᱫᱤᱵᱚᱥ ᱦᱩᱞ ᱥᱩᱢᱟᱹᱭ ᱟᱫᱚ᱾
ᱦᱳᱭ᱾
ᱠᱤ ᱱᱚᱣᱟ ᱫᱤᱱ ᱫᱚᱵᱚᱱ ᱢᱟᱱᱟᱣ ᱜᱮᱭᱟ᱾ ᱛᱚ ᱚᱱᱟ ᱞᱮᱠᱟᱛᱮ ᱤᱧᱫᱩᱧ ᱞᱟᱹᱭᱟ ᱡᱮ᱾ ᱱᱚᱣᱟ ᱫᱚ ᱵᱟᱝ ᱡᱩᱛᱩᱜ ᱠᱟᱱᱟ ᱡᱮ ᱟᱵᱚ ᱚᱨᱠᱮᱥᱴᱟᱨ ᱟᱛᱮ ᱦᱟᱸᱜ ᱫᱚᱢᱮ ᱵᱚᱱ ᱨᱟᱹᱥᱠᱟᱹᱭᱟ᱾ ᱦᱮᱸ ᱥᱮ ᱵᱟᱝ?
ᱦᱮᱸ ᱦᱮᱸ ᱮᱠᱫᱚᱢ ᱜᱮ᱾ ᱟᱰᱤ ᱟᱰᱤ ᱦᱮᱸ ᱟᱞᱤᱧ ᱦᱚᱸ ᱪᱮᱜ ᱞᱤᱧ ᱞᱟᱹᱭᱟ ᱮᱸ᱾ ᱱᱚᱣᱟ ᱵᱟᱞᱤᱧ ᱠᱩᱥᱤᱭᱟᱜ ᱜᱮᱭᱟ ᱢᱟᱱᱮ ᱮᱢᱱᱤ ᱨᱮ ᱠᱚᱨᱟᱣ ᱦᱚᱪᱚᱭ ᱯᱮ᱾ ᱴᱷᱤᱠ ᱜᱮᱭᱟ ᱚᱱᱟ ᱦᱩᱞ ᱢᱟᱦᱟ ᱫᱚ ᱮᱠᱪᱩᱭᱮᱞᱤ ᱟᱵᱚ ᱫᱚ᱾ ᱦᱮᱸ ᱚᱱᱟ ᱫᱚ ᱨᱟᱹᱥᱠᱟᱹ ᱫᱤᱱ ᱫᱚ ᱵᱟᱝ ᱠᱟᱱ ᱛᱟᱵᱚᱱᱟ ᱥᱮ ᱪᱮᱫᱟᱜ ᱥᱮ ᱟᱵᱚ ᱫᱚ ᱮᱱᱦᱤᱞᱚᱜ ᱫᱚ ᱮᱱᱦᱤᱞᱚᱜᱟᱜ ᱦᱩᱭᱩᱜ ᱠᱟᱱ ᱛᱟᱵᱚᱱᱟ ᱟᱵᱚ ᱡᱟᱦᱟᱸ ᱦᱟᱥᱟ ᱠᱚᱠᱚ ᱨᱮᱡ ᱞᱮᱫ ᱵᱚᱱᱟ ᱚᱱᱟ ᱞᱟᱹᱲᱦᱟᱹᱭ ᱠᱟᱛᱮᱜ ᱮᱱᱦᱤᱞᱚᱜ ᱫᱚ ᱵᱟᱠᱚ ᱞᱟᱹᱲᱦᱟᱹᱭ ᱠᱟᱜ ᱨᱮᱦᱚᱸ᱾ ᱮᱸ ᱮᱱᱦᱤᱞᱚᱜ ᱜᱮᱠᱚ ᱦᱚᱦᱚ ᱞᱮᱫᱟ ᱥᱮ ᱟᱫᱚ
ᱦᱚᱭ ᱦᱚᱭ᱾
ᱮᱸ ᱚᱱᱟ ᱫᱚ ᱨᱟᱹᱥᱠᱟᱹ ᱨᱮᱱᱟᱜ ᱫᱚ ᱫᱤᱱ ᱫᱚ ᱵᱟᱝ ᱠᱟᱱᱟ ᱟᱫᱚ ᱠᱤᱪᱷᱩ ᱠᱤᱪᱷᱩ ᱦᱚᱲ ᱫᱚ ᱚᱝᱠᱟ ᱠᱚ ᱯᱟᱞᱚᱱ ᱜᱮᱭᱟ ᱟᱫᱚ ᱪᱮᱫ ᱤᱧ ᱞᱟᱹᱭᱟ ᱚᱱᱟ ᱫᱚ᱾ ᱢᱟᱱᱮ ᱡᱟᱠᱡᱮᱨ ᱛᱚ ᱚᱠᱚᱭ ᱚᱠᱟ ᱞᱮᱠᱟᱭ ᱢᱟᱱᱟᱣ ᱮᱫᱟ ᱵᱟᱠᱷᱟᱱ ᱫᱚ ᱮᱠᱪᱚᱞᱤ ᱫᱚ ᱮᱸ ᱚᱱᱟ ᱫᱚ ᱚᱱᱠᱟ ᱚᱨᱜᱮᱥᱴᱟᱨ ᱠᱚ ᱟᱛᱮ ᱫᱚ ᱯᱟᱞᱚᱱ ᱫᱚ ᱵᱟᱝ ᱠᱟᱱᱟ ᱢᱟᱱᱟᱣ ᱫᱚ ᱦᱩᱞ ᱢᱟᱦᱟ ᱫᱚ
ᱟᱫᱚ ᱟᱨᱚ ᱵᱮᱯᱟᱨ ᱪᱮᱱ ᱦᱩᱭᱩᱜ ᱠᱟᱱᱟ ᱡᱮ ᱠᱤᱪᱷᱩ ᱡᱟᱭᱜᱟ ᱫᱚ ᱢᱮᱱᱟᱜ ᱡᱮ ᱩᱱᱠᱩ ᱫᱚ ᱵᱟᱠᱚ ᱧᱮᱞᱟ ᱡᱮ ᱪᱮᱫ ᱦᱩᱭᱩᱜ ᱠᱟᱱᱟ, ᱡᱟᱦᱟᱱ ᱡᱤᱱᱤᱥ ᱜᱮ ᱦᱩᱭᱩᱜ ᱩᱱᱠᱩ ᱫᱚ ᱚᱨᱜᱮᱥᱴᱟᱨ ᱠᱚ ᱟᱹᱜᱩᱭᱟ ᱟᱫᱚ ᱚᱱᱟ ᱫᱚ ᱟᱠᱚᱣᱟᱜ ᱦᱚᱸ ᱫᱚᱥ ᱵᱟᱝ ᱠᱟᱱᱟ ᱡᱮ ᱚᱱᱠᱟ ᱜᱮᱠᱚ ᱧᱮᱞ ᱟᱹᱜᱩ ᱠᱟᱫᱟ᱾
ᱦᱮᱸ, ᱛᱟᱯᱚᱨᱮ ᱚᱱᱟ ᱠᱚᱫᱚ ᱢᱟᱱᱮ ᱪᱮᱫ ᱞᱤᱧ ᱞᱟᱹᱭᱟ ᱦᱚᱜ-ᱚᱭ ᱢᱟᱱᱮ ᱚᱱᱟ ᱠᱚᱫᱚ ᱟᱵᱚᱣᱟᱜ ᱢᱤᱫ ᱴᱟᱝ ᱟᱵᱚᱣᱟᱜ ᱦᱚᱸ ᱢᱤᱫ ᱴᱟᱝ ᱵᱟᱹᱲᱤᱡ ᱠᱟᱱᱟ ᱪᱮᱫᱟᱜ ᱦᱚᱜᱼᱚᱭ ᱡᱮᱢᱚᱱ ᱟᱵᱚ ᱡᱩᱫᱤ ᱦᱤᱸᱛᱚᱜ ᱱᱚᱝᱠᱟ ᱵᱚᱱ ᱠᱚᱨᱟᱣᱟ ᱥᱮ ᱛᱟᱦᱞᱮ ᱟᱵᱚᱨᱮᱱ ᱮ ᱟᱵᱚ ᱠᱷᱚᱱᱟᱜ ᱞᱟᱛᱟᱨ ᱨᱮᱠᱚ ᱛᱟᱦᱮᱸᱱᱟ ᱜᱤᱫᱟᱹᱨ ᱯᱤᱫᱟᱹᱨ ᱠᱚᱫᱚ ᱩᱱᱠᱩ ᱩᱱᱠᱩ ᱫᱚ ᱚᱱᱠᱟ ᱜᱮᱠᱚ ᱥᱮᱬᱟᱭᱟ ᱥᱮ ᱮᱸᱜ ᱠᱷᱟᱱ ᱞᱟᱹᱭ ᱟᱠᱚ ᱦᱟᱸᱜ ᱦᱮᱸ ᱞᱟᱦᱟ ᱛᱮᱞᱮ ᱧᱮᱞ ᱟᱹᱜᱩ ᱠᱟᱜ ᱠᱚᱣᱟ ᱦᱟᱲᱟᱢ ᱠᱚ ᱱᱚᱝᱠᱟ ᱠᱚ ᱚᱨᱠᱮᱥᱴᱟᱨ ᱠᱚ ᱟᱹᱜᱩ ᱵᱟᱲᱟᱣ ᱠᱟᱫᱟ᱾ ᱛᱟᱦᱚᱞᱮ ᱟᱵᱚ ᱪᱮᱫᱟᱜ ᱵᱟᱵᱚᱱ ᱟᱹᱜᱩᱭᱟ᱾ ᱢᱟᱱᱮ ᱚᱱᱟ ᱠᱷᱟᱹᱛᱤᱨ ᱟᱵᱚ ᱡᱷᱚᱛᱚ ᱠᱷᱚᱱᱟᱜ ᱞᱟᱹᱠᱛᱤ ᱠᱟᱱᱟ ᱢᱟᱱᱮ ᱪᱮᱫ ᱤᱧ ᱞᱟᱹᱭᱟ ᱥᱤᱠᱷᱱᱟᱹᱛ ᱡᱷᱚᱛᱚ ᱠᱷᱚᱱᱟᱜ ᱠᱟᱹᱴᱤᱡ ᱵᱟᱹᱲᱛᱤ ᱧᱚᱜ ᱞᱟᱹᱠᱛᱤ ᱵᱚᱱᱟ᱾ ᱮᱸᱰᱮ ᱠᱷᱟᱡ ᱜᱮ ᱵᱩᱡᱷᱟᱹᱣ ᱦᱚᱲ ᱵᱚᱱ ᱵᱩᱡᱷᱟᱹᱣ ᱫᱟᱲᱮᱭᱟ ᱠᱚᱣᱟ ᱡᱮ ᱵᱟᱝ ᱱᱚᱣᱟ ᱫᱚ ᱱᱚᱣᱟ ᱞᱟᱹᱜᱤᱫ ᱫᱚ ᱵᱟᱝ ᱠᱟᱱᱟ, ᱱᱚᱣᱟ ᱨᱮᱫᱚ ᱱᱚᱝᱠᱟ ᱫᱚ ᱵᱟᱝ ᱩᱪᱤᱛ ᱠᱟᱱᱟ᱾ ᱟᱨ ᱡᱩᱫᱤ ᱟᱵᱚ ᱵᱟᱵᱚᱱ ᱥᱤᱠᱷᱱᱟᱹᱛᱚᱜ-ᱟ ᱛᱟᱦᱚᱞᱮ ᱠᱷᱟᱱ ᱫᱚ ᱦᱟᱸᱜ ᱠᱷᱟᱱ ᱫᱚ ᱵᱟᱵᱚᱱ ᱵᱩᱡᱷᱟᱹᱣ ᱫᱟᱲᱮᱭᱟᱠᱚᱣᱟ ᱛᱮ᱾
ᱦᱳᱭ ᱦᱳᱭ, ᱮᱠᱫᱚᱢ᱾ ᱚᱱᱟᱜᱮ ᱟᱢ ᱡᱩᱫᱤ ᱚᱱᱟᱢ ᱢᱤᱫ ᱠᱚᱭᱚᱜ ᱛᱟᱦᱮᱸ ᱠᱟᱜ-ᱟᱢ ᱚᱱᱟ ᱦᱚᱸᱛᱚ ᱵᱟᱝ ᱜᱟᱱᱚᱜ-ᱟ ᱦᱮᱸ ᱵᱟᱝ ᱴᱷᱤᱠ ᱢᱚ ᱠᱟᱛᱮ ᱦᱚᱸ ᱨᱚᱲ ᱦᱩᱭᱩᱜ-ᱟ ᱨᱚᱲ ᱫᱚ᱾
ᱡᱷᱚᱛᱚ ᱜᱮ ᱞᱟᱹᱠᱛᱤᱜ ᱠᱟᱱᱟ᱾ ᱱᱚᱣᱟ ᱮᱱᱠᱷᱟᱱ ᱫᱚ ᱡᱟᱦᱟᱸ ᱡᱤᱱᱤᱥ ᱨᱮ ᱵᱟᱝ ᱜᱟᱱᱚᱜ-ᱟ, ᱚᱱᱟ ᱠᱚᱨᱮ ᱫᱚ ᱡᱟᱦᱟᱸ ᱨᱮ ᱜᱟᱱᱚᱜ-ᱟ ᱮᱢᱱᱤ ᱮᱢᱱᱤ ᱫᱤᱱ ᱠᱚᱨᱮ ᱠᱚᱨᱟᱣ ᱢᱮᱥᱮ ᱢᱮᱱᱠᱷᱟᱱ ᱚᱱᱟ ᱧᱩ ᱛᱩᱢ ᱛᱮ ᱵᱟᱝ
ᱦᱮᱸ ᱾ ᱠᱟᱛᱷᱟ ᱠᱟᱱ ᱜᱮᱭᱟ ᱛᱟᱹᱣ ᱨᱮᱦᱚᱸ ᱟᱢ ᱡᱩᱫᱤᱢ ᱞᱟᱹᱭᱟ ᱡᱮ ᱮᱢᱱᱤ ᱫᱤᱱ ᱨᱮ᱾ ᱛᱚ ᱱᱮᱛᱟᱨ ᱫᱚ ᱮᱢᱱᱤ ᱫᱤᱱ ᱨᱮᱦᱚᱸ ᱟᱹᱰᱤ ᱜᱮᱠᱚ ᱡᱟᱹᱥᱛᱤ ᱠᱟᱫᱟ ᱦᱮᱸ ᱥᱮ, ᱢᱟᱱᱮ ᱡᱟᱦᱟᱱᱟᱜ ᱜᱮ ᱦᱳᱭᱳᱜ ᱢᱤᱫ ᱴᱟᱹᱝ ᱦᱩᱰᱤᱧ ᱦᱩᱰᱤᱧ ᱡᱤᱱᱤᱥ ᱛᱟᱹᱣ ᱨᱮᱦᱚᱸ
ᱟᱫᱚ ᱢᱟᱱᱮ ᱛᱟᱯᱚᱨᱮ
ᱦᱮᱸ ᱞᱮ ᱵᱤᱱ ᱾ ᱦᱮᱸ ᱟᱫᱚ ᱚᱱᱟ ᱜᱮᱞᱤᱧ ᱞᱟᱹᱭᱫᱟ ᱢᱟᱱᱮ ᱟᱹᱰᱤ ᱜᱮ ᱡᱟᱹᱥᱛᱤᱜ ᱠᱟᱱᱟ ᱟᱨ ᱢᱟᱱᱮ ᱠᱚᱨᱟᱣ ᱫᱚ ᱴᱷᱤᱠ ᱜᱮᱭᱟ ᱮᱢᱱᱤ ᱫᱤᱱᱨᱮ, ᱟᱫᱚ ᱢᱟᱱᱮ ᱯᱚᱛᱛᱮᱠ ᱦᱩᱰᱤᱧ ᱦᱩᱰᱤᱧ ᱟᱢ ᱡᱩᱫᱤᱢ ᱧᱮᱞᱟ ᱢᱮᱫᱴᱮᱱ ᱡᱟᱭᱜᱟ ᱨᱮ ᱟᱢᱫᱟ ᱵᱟᱨ ᱜᱮᱠᱚ ᱟᱜᱩᱭᱮᱫᱟ ᱟᱹᱰᱤ ᱵᱟᱨ ᱜᱮ ᱟᱨᱠᱤ ᱵᱚᱪᱷᱚᱨ ᱨᱮ ᱾
ᱮᱠᱫᱚᱢ ᱮᱠᱫᱚᱢ ᱢᱟᱱᱮ ᱱᱤᱛᱚᱜ ᱫᱚ ᱪᱮᱫ ᱪᱮᱫ ᱤᱧ ᱞᱟᱹᱭᱟ ᱮᱠᱫᱚᱢ ᱡᱟᱦᱟᱱᱟᱜ ᱪᱷᱳᱴᱳ ᱠᱷᱟᱴᱳ ᱡᱤᱱᱤᱥ ᱦᱩᱭᱩᱜ ᱨᱮᱦᱚᱸ ᱚᱨᱜᱮᱥᱴᱟᱨ ᱾
ᱦᱩᱸ ᱾
ᱱᱮᱛᱟᱨ ᱫᱚ ᱚᱨᱜᱮᱥᱴᱟᱨ ᱫᱚ ᱪᱮᱫ ᱤᱧ ᱞᱟᱹᱭᱟ ᱢᱟᱱᱮ ᱮᱸᱜ ᱯᱩᱨᱟᱹ ᱪᱚᱞ ᱠᱟᱱᱟ ᱡᱟᱦᱱᱟᱜ ᱦᱩᱭᱩᱜᱼᱟ ᱚᱨᱜᱮᱥᱴᱟᱨ, ᱞᱟᱥᱴ ᱨᱮ ᱧᱮᱞ ᱵᱤᱱ ᱵᱟᱯᱞᱟ ᱚᱲᱟᱜ ᱨᱮᱦᱚᱸ ᱚᱨᱜᱮᱥᱴᱟᱨ ᱠᱚ ᱟᱹᱜᱩᱭᱟ ᱴᱷᱤᱠ ᱵᱟᱹᱱᱩᱜᱼᱟ ᱾
ᱚᱱᱮ ᱚᱱᱟ ᱜᱮ ᱢᱟᱱᱮ ᱵᱟᱹᱲᱤᱡ ᱤᱭᱟᱹ ᱟᱞᱮ ᱚᱱᱛᱮ ᱫᱚ ᱾
ᱦᱳᱭ, ᱟᱫᱚ ᱚᱱᱟ ᱫᱚ ᱟᱵᱚ ᱠᱚᱣᱟᱜ ᱜᱮ ᱵᱩᱡᱽ ᱫᱚᱨᱠᱟᱨᱚᱜᱼᱟ ᱾ ᱵᱟᱠᱷᱟᱱ ᱫᱚ ᱟᱪᱪᱷᱟ ᱟᱨ ᱛᱟᱦᱚᱞᱮ ᱮᱸᱜ ᱞᱟᱹᱭ ᱫᱟᱞᱤᱧ ᱡᱮ ᱟᱯᱮ ᱢᱟᱱᱮ ᱟᱯᱮ ᱚᱱᱟ ᱠᱚᱨᱮᱜ ᱢᱟᱱᱮ ᱤᱱᱠᱟᱹ ᱪᱮᱫ ᱞᱮᱠᱟ ᱢᱟᱱᱮ ᱞᱤᱧ ᱞᱟᱹᱭᱟ ᱱᱚᱜᱼᱚᱭ ᱡᱟᱦᱟᱸ ᱵᱟᱯᱞᱟ ᱠᱚ ᱦᱩᱭᱩᱜ ᱜᱮᱭᱟ ᱥᱮ ᱟᱫᱚ ᱢᱟᱱᱮ ᱤᱱᱠᱟᱹ ᱪᱮᱫ ᱞᱮᱠᱟ ᱯᱮ ᱢᱟᱱᱮ ᱴᱟᱢᱟᱠ ᱛᱩᱢᱫᱟᱜ ᱛᱮ ᱵᱮᱥᱤ ᱯᱮ ᱨᱟᱹᱥᱠᱟᱹᱭ ᱜᱮᱭᱟ ᱥᱮ ᱚᱱᱟ ᱵᱚᱠᱥ ᱠᱚᱛᱮ, ᱰᱤᱡᱮ ᱠᱚᱛᱮ?
ᱟᱞᱮ ᱱᱚᱛᱮ ᱫᱚ ᱵᱚᱠᱥ ᱰᱤᱡᱮ ᱠᱚᱫᱚ ᱮᱠᱫᱚᱢ ᱜᱮ ᱵᱟᱹᱱᱩᱜᱼᱟ ᱪᱚᱞ ᱟᱨᱠᱤ ᱱᱚᱣᱟ ᱟᱞᱮ ᱱᱚᱣᱟ ᱟᱛᱩ ᱴᱚᱞᱟ ᱠᱚ ᱨᱮᱫᱚ, ᱮᱠᱫᱚᱢ ᱡᱷᱟᱞᱤ ᱚᱱᱟ ᱴᱟᱢᱟᱠ ᱛᱩᱢᱫᱟᱸᱜ ᱟᱛᱮᱫ ᱜᱮᱠᱚ ᱨᱟᱥᱠᱟᱹᱭ ᱜᱮᱭᱟ ᱾ ᱟᱨ ᱛᱚᱵᱮ ᱠᱟᱛᱷᱟ ᱠᱚ ᱟᱸᱡᱚᱢ ᱦᱳᱭ ᱛᱚᱵᱮ ᱱᱚᱸᱰᱮ ᱠᱷᱚᱱ ᱠᱟᱹᱴᱤᱡ ᱥᱟᱜᱤᱧ ᱧᱚᱜ ᱨᱮ ᱟᱨᱠᱤ ᱚᱱᱛᱮ ᱮᱴᱟᱜ ᱫᱤᱥᱚᱢ ᱠᱚᱨᱮ ᱚᱱᱠᱟ ᱠᱷᱚᱵᱚᱨ ᱟᱸᱡᱚᱢᱚᱜ ᱠᱟᱱᱟ ᱚᱱᱛᱮ ᱫᱚ ᱵᱟᱝᱢᱟ ᱵᱷᱟᱜᱮ ᱾ ᱟᱨ ᱴᱟᱢᱟᱠ ᱛᱩᱢᱫᱟᱜ ᱟᱛᱮ ᱠᱚ ᱤᱭᱟᱹ ᱠᱟᱱᱟ ᱟᱨ ᱤᱭᱟᱹ ᱟᱛᱮ ᱵᱚᱠᱥ ᱤᱭᱟᱹ ᱟᱛᱮ ᱦᱚᱸ ᱠᱚ ᱵᱚᱠᱥ ᱢᱟᱭᱤᱠ ᱠᱚᱦᱚᱸ ᱠᱚ ᱵᱮᱵᱚᱦᱟᱨ ᱮᱫ ᱜᱮᱭᱟ ᱾
ᱦᱮᱸ ᱦᱮᱸ ᱦᱮᱸ ᱜᱚᱝ ᱚᱸ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱡᱮ ᱟᱯᱮ ᱚᱱᱛᱮ ᱚᱱᱠᱟ ᱢᱟᱱᱮ ᱤᱭᱟᱹ ᱨᱮᱱᱟᱜ ᱵᱟᱹᱱᱩᱜᱼᱟ ᱾
ᱦᱩᱸ ᱾
ᱱᱮᱛᱟᱨ ᱱᱮᱛᱟᱨ ᱵᱮᱥᱤᱨ ᱵᱷᱟᱜᱽ ᱜᱮ ᱧᱮᱞᱚᱜ ᱠᱟᱱᱟ ᱡᱮ ᱴᱟᱢᱟᱠ ᱛᱩᱢᱫᱟᱜ ᱫᱚ ᱟᱫ ᱤᱫᱤᱜ ᱠᱟᱱ ᱛᱟᱵᱚᱱᱟ ᱟᱥᱛᱮ ᱟᱥᱛᱮ ᱾
ᱦᱩᱸ ᱦᱩᱸ ᱾ ᱴᱟᱢᱟᱠ ᱛᱩᱢᱫᱟᱜ ᱚᱱᱠᱟ ᱵᱟᱝ ᱵᱮᱵᱚᱦᱟᱨᱚᱜ ᱠᱟᱱ ᱾
ᱦᱳᱭ ᱦᱳᱭ, ᱟᱹᱰᱤ ᱡᱟᱭᱜᱟ ᱜᱮᱞᱤᱧ ᱧᱮᱞ ᱠᱮᱫᱟ ᱚᱱᱠᱟ ᱢᱟᱱᱮ ᱤᱱᱠᱟᱹ ᱴᱟᱢᱟᱠ ᱛᱩᱢᱫᱟᱜ ᱟᱛᱮᱫ ᱫᱚ ᱵᱟᱝ ᱠᱚ ᱮᱱᱮᱡᱟ ᱾ ᱴᱟᱢᱟᱠ ᱛᱩᱢᱫᱟᱜ ᱟᱛᱮᱫ ᱠᱚ ᱮᱱᱮᱡ ᱠᱷᱟᱱ ᱫᱚ ᱢᱟᱱᱮ ᱡᱟᱦᱟᱸᱭ ᱡᱩᱫᱤ ᱡᱩᱫᱤ ᱠᱚ ᱨᱩᱭ ᱠᱷᱟᱱ ᱫᱚ ᱟᱫᱚ ᱮᱱᱮᱡ ᱢᱮᱱᱮ ᱮᱱᱮᱡ ᱦᱚᱲ ᱠᱚᱦᱚᱸ ᱠᱚ ᱫᱟᱹᱲ ᱪᱟᱵᱟᱭᱟ ᱟᱫᱚ ᱡᱩᱫᱤ ᱟᱨᱚ ᱰᱤᱡᱮ ᱠᱚ ᱠᱚ ᱪᱟᱹᱞᱩ ᱵᱚᱠᱥ ᱠᱚᱠᱚ ᱪᱟᱹᱞᱩᱭᱟ ᱛᱟᱦᱚᱞᱮ ᱠᱷᱟᱱ ᱫᱚ ᱧᱮᱞ ᱠᱚᱵᱤᱱ ᱯᱩᱨᱟᱹ ᱮᱠᱫᱚᱢ ᱫᱚᱢᱮᱞ ᱫᱚᱢᱮᱞ ᱠᱚ ᱫᱷᱩᱨᱟᱹᱣ ᱠᱟᱱᱟ ᱾
ᱦᱳᱭ ᱾ ᱚᱱᱟ ᱫᱚ ᱪᱮᱫ ᱞᱮᱠᱟ ᱵᱟᱲᱟᱭᱟᱵᱤᱱ ᱛᱚ ᱡᱮ ᱚᱱᱟ ᱫᱚ ᱢᱟᱱᱮ ᱮᱦᱚᱵ ᱜᱮ ᱵᱟᱝ ᱜᱟᱱᱚᱜᱼᱟ ᱟᱞᱮ ᱱᱚᱛᱮ ᱫᱚᱞᱮ ᱜᱚᱴᱟ ᱟᱠᱟᱫᱟ ᱚᱱᱮ ᱚᱱᱠᱟ ᱡᱮᱢᱚᱱ ᱱᱚᱛᱮ ᱫᱚ ᱦᱚᱲ ᱦᱚᱸ ᱵᱟᱠᱚ ᱠᱚᱨᱟᱣ ᱢᱟ ᱟᱨᱠᱤ ᱾ ᱢᱟᱱᱮ ᱡᱩᱫᱤ ᱢᱟᱱᱮ ᱚᱱᱠᱟ ᱠᱚ ᱥᱩᱨᱩᱭᱟ ᱡᱟᱦᱟᱸᱭ ᱡᱩᱫᱤ ᱠᱚ ᱮᱦᱚᱵᱟ ᱟᱫᱚ ᱚᱱᱟ ᱫᱚ ᱞᱮᱛᱟᱲ ᱤᱫᱤ ᱾
ᱚᱱᱟ ᱛᱚ ᱮᱠᱫᱚᱢ ᱠᱟᱛᱷᱟ ᱠᱟᱱ ᱜᱮᱭᱟ ᱥᱮ ᱾
ᱦᱮᱸ ᱚᱱᱟ ᱛᱮ ᱟᱞᱮ ᱫᱚ ᱟᱹᱰᱤ ᱨᱟᱹᱥᱠᱟᱹ ᱜᱮ, ᱟᱞᱮ ᱡᱚᱠᱷᱚᱱ ᱞᱮ ᱮᱱᱮᱡᱟ ᱴᱟᱢᱟᱠ ᱛᱩᱢᱫᱟᱜ ᱟᱛᱮ ᱡᱚᱠᱷᱚᱱ ᱞᱮ ᱮᱸ ᱮᱱᱮᱡᱟ ᱮᱱᱮᱡ ᱥᱮᱨᱮᱧᱟ ᱾ ᱛᱚ ᱵᱟᱞᱮ ᱵᱩᱡᱷᱟᱹ ᱵᱟᱞᱮ ᱢᱚᱱᱮᱭᱟ ᱡᱮ ᱟᱞᱮ ᱫᱚ ᱠᱚᱢᱚᱜ ᱠᱟᱱᱟᱞᱮ ᱡᱟᱦᱟᱸ ᱠᱚᱨᱮ ᱦᱮᱸ ᱵᱟᱝ ᱾
ᱦᱳᱭ᱾
ᱤᱧ ᱦᱚᱸ ᱨᱟᱹᱥᱠᱟᱹ ᱧᱚᱜ ᱵᱩᱡᱟᱹᱜ-ᱟ ᱡᱮ ᱟᱵᱚᱱᱟᱜ
ᱦᱳᱭ ᱟᱞᱮ ᱟᱛ ᱟᱛᱳ ᱨᱮᱦᱚᱸ ᱚᱱᱠᱟᱜ ᱜᱮ ᱢᱟᱱᱮ ᱪᱮᱫ ᱞᱤᱧ ᱞᱟᱹᱭᱟ ᱴᱟᱢᱟᱠ ᱴᱟᱢᱟᱠ ᱛᱩᱢᱫᱟᱜ ᱜᱮ ᱤᱭᱟᱹ ᱦᱮᱱᱟᱜ-ᱟ᱾
ᱟᱫᱚ ᱢᱟᱱᱮ ᱟᱹᱞᱤᱧ ᱦᱚᱸ ᱩᱱᱟᱹᱜ ᱤᱭᱟᱹ ᱠᱚᱫᱚ ᱩᱱᱟᱹᱜ ᱫᱚ ᱵᱟᱹᱞᱤᱧ ᱠᱩᱥᱤᱭᱟᱜ-ᱟ, ᱵᱚᱠᱥ ᱟᱛᱮ ᱵᱮᱱ ᱮᱱᱮᱡᱟ ᱢᱟᱱᱮ᱾ ᱥᱩᱫᱷᱩ ᱜᱮᱵᱤᱱ ᱫᱚᱱ ᱵᱟᱲᱟᱭᱟ ᱦᱟᱱᱮ ᱤᱭᱟᱹ ᱞᱮᱠᱟ᱾ ᱟᱨ ᱴᱟᱢᱟᱠ ᱛᱩᱢᱫᱟᱜ ᱟᱛᱮ ᱢᱤᱫᱴᱟᱝ ᱡᱟᱦᱟᱸ ᱨᱟᱹᱥᱠᱟᱹ ᱵᱩᱡᱷᱟᱹᱜ-ᱟ ᱵᱚᱠᱥ ᱟᱛᱮᱫ ᱫᱚ ᱚᱱᱟ ᱨᱟᱹᱥᱠᱟᱹ ᱫᱚ ᱵᱟᱝ ᱵᱩᱡᱷᱟᱹᱜ-ᱟ᱾ ᱟᱫᱚ ᱦᱚᱲᱲ ᱫᱚ ᱦᱚᱲ ᱠᱚᱫᱚ ᱠᱚ ᱧᱟᱢ ᱜᱮᱭᱟ ᱟᱫᱚ ᱪᱮᱫ ᱵᱤᱱ ᱞᱟᱹᱭᱟ ᱜᱚᱴᱟ ᱫᱚ ᱡᱚᱛᱚ ᱡᱚᱛᱚ ᱦᱚᱲ ᱛᱚ ᱵᱟᱵᱚᱱ ᱥᱚᱢᱟᱱᱟ᱾
ᱦᱳᱭ ᱛᱚ ᱚᱱᱠᱟ ᱞᱮᱠᱟ? ᱛᱟᱦᱚᱸᱞᱮ ᱟᱯᱮ ᱚᱱᱛᱮ ᱫᱚ ᱫᱟᱜ ᱮ ᱡᱟᱹᱲᱤᱭᱮᱫᱟ ᱥᱮ ᱵᱟᱝ ᱛᱮᱦᱮᱸᱧ ᱫᱚ᱾
ᱛᱮᱦᱮᱸᱧ ᱫᱚ ᱪᱮᱫ ᱞᱤᱧ ᱞᱟᱹᱭᱟ ᱥᱮᱛᱟᱜ ᱠᱟᱹᱴᱤᱡ-ᱮ ᱡᱟᱹᱲᱤᱭᱮᱫ ᱛᱟᱦᱮᱸᱫ ᱤᱱᱠᱟᱹ ᱢᱟᱱᱮ ᱢᱮᱨᱚᱢ ᱵᱷᱤᱲ ᱠᱟᱹᱣ ᱞᱮᱠᱟ ᱰᱟᱹᱝᱨᱤ ᱢᱮᱨᱚᱢ ᱵᱷᱤᱲᱠᱟᱹᱣ ᱞᱮᱠᱟ᱾ ᱢᱤᱫ ᱜᱷᱟᱹᱲᱤᱡ ᱮ ᱡᱟᱹᱲᱤ ᱵᱟᱲᱟ ᱠᱮᱫᱟ, ᱟᱫᱚ ᱦᱤᱛᱚᱜ ᱫᱚ ᱵᱟᱝ ᱤᱱᱠᱟᱹ ᱢᱟᱱᱮ ᱨᱤᱢᱤᱞ ᱛᱮᱫ ᱦᱟᱞᱠᱟ ᱧᱮᱞᱚᱜ ᱠᱟᱱᱟ ᱡᱮ ᱠᱟᱹᱴᱤᱡ ᱮ ᱨᱤᱢᱤᱞ ᱠᱟᱫᱟ ᱤᱱᱠᱟᱹ᱾ ᱟᱫᱚ ᱫᱟᱜ ᱫᱚ ᱵᱟᱭ ᱡᱟᱹᱲᱤᱭᱮᱫᱟ ᱟᱫᱚ ᱚᱱᱟ ᱠᱷᱟᱹᱛᱤᱨ ᱜᱮ ᱟᱞᱮ ᱫᱚ ᱦᱚᱸᱜ-ᱚᱭ ᱢᱟᱱᱮ ᱪᱮᱫ ᱞᱤᱧ ᱞᱟᱹᱭᱟ ᱚᱱᱮ ᱜᱟᱰᱟ ᱞᱮᱠᱟ ᱢᱤᱫᱴᱟᱝ ᱦᱮᱱᱟᱜ-ᱟ ᱢᱟᱱᱮ ᱚᱱᱠᱟ ᱵᱤᱨ ᱠᱷᱚᱱᱟᱜ ᱢᱤᱫᱴᱟᱝ ᱜᱟᱰᱟ ᱵᱮᱱᱟᱣ ᱟᱠᱟᱱᱟ ᱫᱟᱜ ᱟᱹᱛᱩ ᱟᱹᱛᱩ ᱛᱮ᱾
ᱟᱫᱚ ᱦᱳᱭ ᱮᱸᱰᱮ ᱠᱷᱚᱱᱟᱜ ᱜᱮ ᱫᱟᱜ ᱟᱨᱮᱡᱟᱜ-ᱟ ᱦᱩᱭᱩᱜ ᱠᱟᱱᱟ᱾
ᱦᱚᱸ᱾ ᱟᱞᱮ ᱱᱚᱛᱮ ᱫᱚ ᱢᱤᱫ ᱫᱷᱟᱣ ᱫᱚ, ᱦᱮᱸ ᱞᱟᱹᱭ ᱵᱤᱱ ᱢᱟ᱾
ᱞᱟᱹᱭ ᱫᱟᱞᱤᱧ ᱟᱯᱮ ᱥᱮᱫ ᱫᱚ ᱚᱱᱠᱟ ᱟᱱᱮ ᱤᱭᱟᱹ ᱱᱟᱹᱭ ᱠᱚ ᱦᱮᱱᱟᱜ-ᱟ ᱥᱮ ᱵᱟᱝ ᱱᱟᱹᱭ ᱠᱚ ᱛᱟᱨᱯᱚᱨᱮ ᱢᱟᱱᱮ ᱡᱮᱢᱚᱱ ᱢᱤᱱᱤ ᱠᱮᱱᱮᱞ ᱚᱱᱟ ᱠᱚ ᱦᱮᱱᱟᱜ ᱟᱥᱮ ᱵᱟᱝ?
ᱦᱳᱭ ᱚᱱᱟ ᱠᱮᱱᱮᱞ ᱢᱮᱱᱟᱜ-ᱟ᱾ ᱥᱟᱸᱜᱤᱧ ᱜᱮᱭᱟ, ᱚᱱᱟ ᱫᱚ ᱪᱟᱥ ᱵᱟᱥ᱾ ᱠᱟᱹᱴᱤᱡ ᱥᱟᱺᱜᱤᱧ ᱧᱚᱜ ᱜᱮ ᱛᱟᱞᱮᱭᱟ ᱜᱟᱰᱟ ᱫᱚ ᱢᱮᱱᱠᱷᱟᱱ ᱠᱮᱱᱮᱞ ᱢᱮᱱᱟᱜ-ᱟ᱾ ᱠᱮᱱᱮᱞ ᱦᱚᱸ ᱟᱹᱰᱤ ᱞᱟᱛᱟᱨ ᱨᱮ ᱛᱟᱞᱮ, ᱟᱫᱚ ᱚᱱᱟ ᱵᱟᱹᱫᱽ ᱜᱮ ᱟᱹᱰᱤ ᱪᱮᱛᱟᱱᱟ ᱛᱚ ᱚᱱᱟ ᱜᱮᱭᱟ ᱱᱤᱨᱡᱟᱹᱣ ᱛᱮᱫ ᱪᱷᱟᱲᱟ᱾ ᱢᱟᱱᱮ ᱢᱮᱥᱤᱱ ᱟᱛᱮ ᱪᱷᱟᱲᱟ ᱵᱟᱝ ᱨᱟᱠᱟᱵ-ᱟ ᱟᱨ ᱢᱮᱥᱤᱱ ᱟᱛᱮᱢ ᱨᱟᱠᱟᱵ ᱨᱮᱦᱚᱸ ᱟᱹᱰᱤ ᱠᱚᱥᱴ ᱛᱮ ᱨᱟᱠᱟᱵ-ᱟ, ᱫᱚᱢᱮ ᱪᱟᱯ ᱯᱟᱲᱟᱜ-ᱟ ᱢᱮᱥᱤᱱ ᱨᱮᱦᱚᱸ᱾ ᱟᱫᱚ ᱚᱱᱟ ᱠᱟᱨᱚᱱ ᱛᱮ᱾ ᱦᱮᱸ ᱞᱮᱭ ᱵᱤᱱ ᱾
ᱦᱮᱸ ᱞᱟᱹᱭ ᱫᱟᱹᱞᱤᱧ ᱫᱟᱜ ᱨᱮᱱᱟᱜ ᱫᱚ ᱢᱟᱱᱮ ᱠᱟᱹᱴᱤᱡ ᱫᱚ ᱥᱚᱢᱚᱥᱥᱟ ᱧᱚᱜ ᱜᱮᱛᱟ ᱯᱮᱭᱟ ᱥᱮ ᱪᱮᱫ?
ᱦᱮᱸ ᱫᱟᱜ ᱫᱚ ᱠᱟᱹᱴᱤᱡ ᱥᱚᱢᱚᱥᱥᱟ ᱜᱮᱭᱟ ᱩᱱᱤ ᱟᱨ ᱚᱱᱟ ᱪᱮᱛᱟᱱ ᱨᱮ ᱜᱷᱩᱴᱩ ᱨᱮ ᱛᱟᱦᱚᱸᱞᱮ ᱵᱟᱹᱫᱽ ᱦᱟᱸᱜ ᱛᱚ ᱚᱱᱟ ᱠᱷᱟᱹᱛᱤᱨ᱾
ᱦᱩᱸ᱾
ᱢᱩᱪᱟᱹᱫ ᱟᱹᱜᱩᱭᱮᱫᱟ, ᱟᱞᱮ ᱫᱚ ᱦᱟᱸᱜ ᱟᱹᱣᱨᱤᱭᱟᱛᱟᱞᱮᱭᱟ᱾